ᱠᱮ ᱡᱚᱦᱟᱨ ᱜᱮ,
ᱦᱮᱸ ᱜᱚᱝᱠᱮ ᱡᱚᱦᱟᱨ ᱜᱮ, ᱥᱟᱶᱛᱮ ᱥᱟᱹᱜᱩᱱ ᱥᱮᱛᱟᱜ᱾
ᱥᱟᱹᱜᱩᱱ ᱥᱮᱛᱟᱜ᱾ ᱤᱧ ᱯᱟᱦᱴᱟ ᱠᱷᱚᱱ ᱪᱤᱠᱟᱹ ᱫᱚ ᱚᱱᱠᱟ ᱪᱮᱫ ᱦᱚᱸ ᱵᱟᱝ ᱪᱤᱠᱟᱹ ᱦᱩᱭᱩᱜ ᱠᱟᱱᱟ, ᱱᱚᱜᱼᱚᱭᱻ ᱫᱟ. ᱛᱟᱱᱤ ᱦᱩᱛᱩᱢ ᱜᱮ ᱚᱰᱩᱝ ᱦᱩᱭ ᱠᱟᱱᱟ᱾ ᱦᱮᱸ, ᱱᱟᱥᱮ ᱱᱟᱜ
ᱚ ᱟᱪᱪᱷᱟ, ᱱᱟᱯᱟᱭ ᱠᱮᱫᱟ ᱛᱟᱦᱚᱞᱮ ᱜᱚᱝᱠᱮ, ᱥᱮᱛᱟᱜ ᱵᱮᱲᱟ ᱡᱟᱹᱯᱤᱫ ᱫᱚ ᱛᱤᱱᱟᱹᱜ ᱢᱟᱲᱟᱝ ᱨᱮ ᱮᱵᱷᱮᱱ ᱟᱠᱟᱱᱟ?
ᱡᱟᱹᱯᱤᱫ ᱮᱵᱷᱮᱱ ᱫᱚ ᱟᱹᱰᱤ ᱥᱮᱛᱟᱜ ᱜᱮ ᱦᱩᱸ᱾ ᱜᱷᱟᱨᱚᱸᱡᱽᱤᱭᱟᱹ ᱦᱚᱲ ᱞᱮᱠᱟᱜᱮ, ᱢᱚᱬᱮ ᱴᱟᱲᱟᱝ ᱥᱮᱫ ᱛᱮᱜᱮ᱾ ᱵᱮᱨᱮᱫ ᱦᱩᱭ ᱠᱟᱱᱟ ᱾
ᱟᱪᱪᱷᱟ, ᱟᱹᱰᱤ ᱱᱟᱯᱟᱭ ᱠᱟᱛᱷᱟ ᱢᱚᱬᱮ ᱴᱟᱲᱝ ᱵᱤᱱ ᱵᱮᱨᱮᱫ ᱠᱟᱱᱟ ᱥᱟᱶᱛᱮ ᱟᱹᱰᱤ ᱥᱮᱛᱟᱜ ᱥᱮᱛᱟᱜ, ᱵᱮᱨᱮᱫ ᱠᱟᱛᱮᱫ ᱯᱷᱨᱮᱥ ᱮᱱᱟᱵᱤᱱ ᱱᱟᱯᱟᱭ ᱠᱟᱛᱷᱟ ᱾ ᱦᱮ ᱜᱚᱝᱠᱮ ᱛᱟᱦᱚᱞᱮ, ᱱᱤᱭᱚᱢᱛᱚ ᱛᱟᱦᱚᱞᱮ, ᱦᱚᱲᱢᱚ ᱠᱚᱫᱚ ᱚᱠᱟᱞᱮᱠᱟ?
ᱦᱮᱸ, ᱦᱚᱲᱢᱚ ᱡᱤᱣᱤ ᱠᱚᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟᱜ ᱜᱮ ᱢᱮᱱᱟᱜ ᱟᱠᱟᱫᱟ ᱾ ᱦᱮ ᱥᱮ
ᱟᱪᱪᱷᱟ, ᱥᱟᱶᱛᱮ ᱚᱲᱟᱜ ᱨᱮᱱ ᱟᱭᱳ ᱵᱟᱵᱟ ᱥᱮ ᱫᱟᱹᱭ ᱛᱟᱠᱚ, ᱫᱤ ᱛᱟᱠᱚ, ᱫᱟ ᱛᱟᱠᱚ ᱚᱠᱟ ᱞᱮᱠᱟ ᱢᱮᱱᱟᱜ ᱠᱚᱣᱟ?
ᱟ ᱫᱟᱫᱟ, ᱦᱤᱞᱤ, ᱟᱭᱳ ᱵᱟᱵᱟ ᱦᱮᱸ ᱵᱷᱟᱭᱯᱚᱛᱟᱠᱚ, ᱥᱟᱱᱟᱢ ᱠᱚᱜᱮ ᱱᱟᱯᱟᱭ ᱜᱮ ᱦᱮᱱᱟᱜ ᱟᱠᱟᱫ ᱠᱚᱣᱟ ᱾
ᱟᱪᱪᱷᱟ ᱦᱳᱭ, ᱟᱹᱞᱤᱧᱞᱤᱧ ᱟᱥᱚᱜᱼᱟ ᱪᱟᱸᱫ ᱵᱚᱸᱜᱟ, ᱥᱟᱶᱛᱮ ᱢᱟᱨᱟᱝ ᱵᱩᱨᱩ ᱟᱥᱤᱥ ᱛᱮ, ᱱᱟᱭᱛᱮ ᱱᱟᱯᱟᱭᱛᱮ ᱛᱟᱦᱮᱱ ᱛᱟᱵᱚᱱ ᱯᱮ ᱾ ᱟᱫ ᱜᱚᱝᱠᱮ ᱛᱟᱦᱚᱞᱮ ᱱᱤᱭᱟᱹ ᱚᱠᱚᱫᱚ ᱫᱚ, ᱪᱮᱫ ᱠᱚᱵᱤᱱ ᱪᱤᱠᱟᱹᱭ ᱜᱮᱭᱟ?
ᱟᱨ ᱪᱤᱠᱟᱹᱜ ᱫᱚ ᱚᱱᱠᱟ ᱫᱚ ᱪᱮᱫ ᱦᱚᱸ ᱵᱟᱝ, ᱟ ᱪᱟᱥ ᱠᱟᱹᱢᱤ ᱜᱮ ᱠᱟᱹᱢᱤ ᱦᱩᱭᱩᱜ ᱠᱟᱱᱟ ᱦᱮᱸᱥᱮ ᱾ ᱱᱤᱡᱮ ᱫᱚ ᱪᱟᱹᱥᱤ ᱦᱚᱯᱚᱱ ᱠᱟᱱᱟᱢ, ᱟᱫᱚ ᱪᱟᱥ ᱠᱟᱹᱢᱤ ᱜᱮ ᱠᱟᱹᱢᱤ ᱦᱮᱱᱟᱜᱼᱟ, ᱟᱫᱚ ᱮᱴᱟᱜ ᱠᱤᱪᱷᱩ ᱫᱚ ᱚᱱᱠᱟ ᱫᱚ
ᱟᱪᱪᱷᱟ, ᱟᱪᱪᱷᱟ ᱢᱟᱱᱮ ᱪᱟᱥ
ᱟᱪᱪᱷᱟ ᱦᱮᱸ ᱜᱚᱝᱠᱮ, ᱟᱹᱞᱤᱧ ᱫᱚ ᱱᱟᱜ ᱠᱷᱟᱱ ᱱᱤᱛᱚᱜ ᱫᱚ ᱚᱞᱜ ᱚᱞᱚᱜ ᱡᱤᱭᱚᱱ ᱪᱟᱞᱟᱜ ᱠᱟᱱ ᱛᱤᱧ ᱚᱞᱚᱜ ᱡᱤᱭᱚᱱ ᱪᱟᱞᱟᱜ ᱠᱟᱱ ᱛᱟᱞᱤᱧᱟ ᱛᱚ ᱚᱱᱟ ᱠᱷᱟᱱ ᱱᱚᱜ ᱫᱚ ᱠᱚᱞᱮᱡᱽ ᱨᱮ ᱚᱞᱚᱜ ᱯᱟᱲᱦᱟᱣ ᱦᱩᱭᱩᱜ ᱠᱟᱱᱟ, ᱥᱟᱶ ᱥᱟᱶᱛᱮ ᱱᱚᱣᱟ ᱮᱯᱥ ᱨᱮ ᱯᱟᱴ ᱴᱟᱭᱤᱢ ᱦᱤᱥᱟᱹᱵ ᱛᱮ ᱠᱟ. ᱢᱤ ᱦᱩᱭᱩᱜ ᱠᱟᱱᱟ, ᱟᱫᱚ ᱱᱚᱰᱮ ᱠᱷᱚᱱ ᱡᱟ ᱚᱨ ᱡᱚ ᱥᱮ ᱡᱟᱦᱟᱸ ᱛᱤᱱᱟᱹᱜ, ᱥᱟᱢᱚᱨᱛᱷᱚ, ᱥᱮ ᱚᱨᱡᱚ ᱨᱟᱠᱟᱵ ᱠᱟᱱᱟ, ᱟᱫᱚ ᱚᱱᱟ ᱠᱷᱚᱱ ᱱᱤᱡᱮᱨᱟᱜ ᱚᱞᱚᱜ ᱡᱤᱭᱚᱱ ᱨᱮᱜᱮ ᱩ ᱵᱮ ᱵᱮᱭ ᱦᱩᱭᱩᱜ ᱠᱟᱱᱟ ᱟᱨᱠᱤ᱾
ᱟᱪᱪᱷᱟ, ᱟᱪᱪᱷᱟ ᱡᱮ ᱚᱱᱟ ᱦᱚᱸ ᱢᱮᱫᱴᱟ ᱱᱟᱯᱟᱭ ᱠᱟᱛᱷᱟ ᱠᱟᱱ ᱜᱮᱭᱟ ᱥᱮ ᱾ ᱥᱟᱨᱦᱟᱣ, ᱥᱟᱨᱦᱟᱣ ᱜᱮᱵᱚᱱ ᱪᱟᱞᱟᱭᱟ ᱦᱮᱸᱥᱮ ᱵᱟᱝ?
ᱦᱳᱭ᱾ ᱡᱟᱦᱟᱸ ᱞᱮᱠᱟ ᱟᱵᱚ ᱟ ᱜᱚᱝᱠᱮ ᱛᱟᱦᱞᱮ ᱟᱯᱮ ᱚᱱᱛᱮ ᱥᱮᱨᱢᱟ ᱡᱟᱹᱲᱤ ᱢᱟ ᱥᱮ ᱦᱳᱲᱳ ᱨᱚᱦᱚᱭ ᱫᱤᱱ ᱠᱚ ᱦᱚᱸ ᱥᱮᱴᱮᱨᱮᱱᱟ᱾
ᱥᱮᱨᱢᱟ ᱡᱟᱹᱲᱤ ᱥᱮ ᱦᱩᱲᱩ ᱨᱚᱦᱚᱭ ᱫᱤᱱ ᱫᱚ ᱟᱸ ᱫᱤᱱ ᱢᱟ ᱥᱮᱴᱮᱨ ᱟᱠᱟᱱ᱾ ᱢᱮᱱᱠᱷᱟᱱ ᱦᱮᱸ ᱥᱮᱨᱢᱟ ᱡᱟᱹᱲᱤ ᱜᱮ ᱵᱟᱹᱱᱩᱜ ᱠᱟᱜ ᱠᱷᱟᱹᱛᱤᱨ ᱛᱮᱜᱮ ᱟᱫᱚ ᱚᱱᱟ ᱦᱟᱛᱮᱡ ᱛᱮ ᱟᱞᱮ ᱫᱚ ᱪᱟᱥ ᱠᱟᱹᱢᱤ ᱨᱮ ᱵᱟᱝᱞᱮ ᱟᱬᱜᱚ ᱫᱟᱲᱮᱭᱟᱜ ᱠᱟᱱᱟ ᱚᱝᱠᱟ ᱡᱟᱦᱟᱸ ᱫᱚ ᱦᱩᱭᱩᱜ ᱠᱟᱱᱟ᱾ ᱵᱷᱚᱨᱥᱟ ᱧᱚᱜ ᱦᱮᱸ ᱥᱮ ᱛᱚᱻ ᱚᱱᱠᱟ ᱞᱮᱠᱟᱛᱮ ᱥᱮ ᱡᱟᱦᱟᱸ ᱠᱚᱨᱮ ᱡᱮ ᱧᱮᱞᱚᱜ ᱠᱟᱱᱟ᱾ ᱡᱮ ᱛᱟᱭᱚᱢ ᱫᱟᱨᱟᱢ ᱟᱨᱦᱚᱸ ᱮᱴᱟᱜᱼᱟᱜ ᱮᱨ ᱟᱯᱷᱚᱨ ᱠᱚ ᱟᱞᱮ ᱦᱚᱸᱞᱮ ᱵᱤᱞᱚᱢᱚᱜᱼᱟ᱾ ᱞᱮ ᱨᱚᱦᱚᱭ ᱠᱚ ᱦᱮᱸᱥᱮ ᱟᱫᱚ ᱚᱱᱠᱟᱱᱟᱜ ᱛᱟᱨᱯᱚᱨᱮ ᱫᱚ ᱢᱟᱲᱟᱝ ᱛᱮᱜᱮ ᱱᱤᱛᱚᱜ ᱫᱚ ᱡᱟᱦᱟᱸ ᱞᱮᱠᱟ ᱠᱟᱛᱮᱫ ᱜᱮ ᱟᱸ ᱚᱛ ᱠᱷᱚᱱ ᱡᱟᱦᱟᱸ ᱫᱚ ᱞᱟ ᱩᱰᱩᱝ ᱤᱱᱟᱹᱠᱚ ᱛᱮᱵᱟᱝ᱾
ᱚᱱᱠᱟᱱᱟᱜ ᱠᱚᱜᱮ ᱛᱮ ᱜᱮ ᱵᱮᱥᱤ ᱱᱤᱛᱚᱜ ᱫᱚ ᱪᱟᱥᱵᱟᱥ ᱠᱟᱹᱢᱤ ᱠᱚ ᱫᱚ ᱮᱦᱚᱵᱚᱜ ᱠᱟᱱᱟ ᱢᱟᱲᱟᱝ ᱤᱫᱤ ᱜᱚᱫ ᱠᱟᱱᱟ᱾
ᱟᱪᱪᱷᱟ ᱟᱹᱰᱤ ᱱᱟᱯᱟᱭ ᱠᱟᱛᱷᱟ ᱜᱚᱝᱠᱮ ᱟᱨ ᱜᱚᱢᱠᱮ ᱛᱟᱦᱞᱮ ᱟᱵᱤᱱ ᱫᱚ ᱢᱟᱱᱮ ᱚᱠᱟᱞᱮᱠᱟ ᱡᱷᱟᱲᱠᱷᱚᱸᱰ ᱫᱤᱥᱚᱢ ᱵᱤᱱ ᱯᱟᱲᱟᱜᱼᱟ᱾ ᱥᱮ ᱵᱮᱝᱜᱚᱞ ᱫᱤᱥᱚᱢ
ᱵᱟᱝ ᱵᱟᱝ ᱡᱷᱟᱲᱠᱷᱚᱸᱰ ᱫᱚ ᱵᱟᱝ ᱵᱮᱝᱜᱚᱞ ᱫᱤᱥᱚᱢ ᱜᱮ᱾
ᱟᱪᱪᱷᱟ ᱟᱪᱪᱷᱟ᱾
ᱱᱚᱣᱟ ᱫᱷᱟᱨᱮ ᱫᱚ ᱱᱤᱝᱠᱟᱹ ᱜᱮ ᱦᱮᱸ᱾ ᱡᱟᱦᱟᱸ ᱫᱚ ᱫᱷᱟᱹᱨᱛᱤ ᱦᱟᱞᱞᱟ ᱠᱟᱛᱮᱫ ᱫᱚ ᱫᱟᱜ ᱫᱚᱵᱚᱱ ᱥᱟᱨᱥᱟᱣ ᱫᱟᱲᱮᱭᱟᱜ ᱠᱟᱱ ᱜᱮᱭᱟ᱾ ᱚᱱᱟ ᱫᱷᱟᱨᱮ ᱫᱚ ᱱᱟᱥᱮ ᱮᱸᱴᱠᱮᱴᱚᱬᱮ ᱜᱮᱭᱟ ᱫᱷᱤᱨᱤ ᱫᱤᱥᱚᱢ ᱛᱚ᱾
ᱦᱮᱸ
ᱟᱵᱚ ᱱᱚᱣᱟ ᱫᱷᱟᱨᱮᱜᱮ ᱫᱷᱤᱨᱤ ᱫᱚ᱾ ᱚᱱᱠᱟ ᱫᱤᱨᱤ ᱫᱤᱥᱚᱢ ᱫᱚ ᱵᱟᱹᱱᱩᱜᱼᱟ᱾ ᱦᱮᱱᱟᱜᱼᱟ ᱚᱱᱟ ᱟᱸ ᱥᱟᱢᱱᱟ ᱥᱟᱢᱱᱤ ᱠᱚᱨᱮᱜ ᱫᱚ ᱦᱮᱱᱟᱜ ᱟᱠᱟᱫ ᱜᱮᱭᱟ ᱵᱟᱝᱩᱜ-ᱟ᱾ ᱫᱚ ᱵᱟᱹᱧ ᱞᱟᱹᱭ ᱮᱠᱟᱞ ᱫᱚ
ᱚᱱᱠᱟ ᱵᱮᱯᱟᱨ ᱟᱫᱚ ᱟᱯᱮ ᱫᱚ ᱛᱟᱦᱚᱞᱮ ᱚᱠᱟ ᱯᱮ ᱯᱟᱲᱟᱜᱼᱟ᱾
ᱵᱟᱝ ᱜᱚᱝᱠᱮ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ᱾ ᱟᱹᱞᱤᱧ ᱫᱚ ᱡᱷᱟᱲᱠᱷᱚᱸᱰ ᱫᱤᱥᱚᱢ ᱵᱮᱝᱜᱚᱞ ᱫᱤᱥᱚᱢ ᱜᱮᱞᱤᱧ ᱯᱟᱲᱟᱜᱼᱟ᱾
ᱟᱪᱪᱷᱟ
ᱜᱨᱟᱣᱩᱱᱰ ᱨᱮ ᱪᱮᱬᱮ ᱪᱤᱯᱲᱩ ᱠᱚᱣᱟᱜ ᱢᱟᱱᱮ ᱱᱚᱭᱮᱥ ᱦᱤᱡᱩᱜ ᱠᱟᱱᱟ ᱟᱨᱠᱤ
ᱟᱪᱪᱷᱟ ᱟᱪᱪᱷᱟ᱾ ᱟᱫᱚᱢ ᱢᱟ ᱪᱤᱠᱟᱹ ᱚᱠᱟᱨᱮᱢ ᱪᱟᱞᱟᱜ ᱫᱷᱟᱹᱨᱛᱤ ᱯᱩᱨᱤ ᱠᱷᱚᱱ ᱫᱚ ᱜᱚᱴᱟ ᱜᱮᱛᱚ ᱦᱮᱱᱟᱜ ᱦᱮᱱᱟᱜ ᱠᱚᱶᱟ ᱪᱮᱬᱮ ᱪᱩᱯᱲᱤ
ᱦᱳᱭ ᱵᱟᱝ ᱫᱚ ᱵᱟᱝ
ᱦᱩᱸ ᱟᱨ ᱱᱩᱠᱩ ᱢᱟ ᱟᱹᱥᱩᱞ ᱨᱮᱱ ᱡᱤᱱᱤᱥ ᱫᱚ ᱵᱟᱝ ᱠᱟᱱᱟ ᱠᱚ᱾ ᱚᱲᱟᱜ ᱠᱷᱚᱱ ᱤᱧ ᱞᱟᱹᱭ ᱜᱟᱱᱚᱜᱼᱟ ᱡᱟᱹᱱᱤᱡ ᱪᱚᱝ ᱟᱫᱷᱟ ᱢᱟᱹᱭᱤᱞ ᱜᱟᱱ ᱥᱟᱦᱟᱨᱮ ᱦᱮᱱᱟᱜ ᱟᱠᱟᱫᱤᱧᱟ ᱟᱫᱚ ᱫᱟᱨᱮ ᱱᱟᱹᱲᱤ ᱠᱚ ᱦᱮᱱᱟᱜ ᱟᱠᱟᱫ ᱜᱮᱭᱟ ᱫᱟᱨᱮ ᱱᱟᱹᱲᱤ ᱠᱚᱨᱮᱜ ᱦᱮᱱᱟᱜ ᱟᱠᱟᱫ ᱠᱚᱣᱟ ᱪᱮᱬᱮ ᱪᱩᱯᱲᱤ ᱠᱚ
ᱦᱳᱭ, ᱫᱟᱨᱮ ᱱᱟᱹᱲᱤ ᱠᱚᱨᱮᱫ ᱛᱟᱦᱮᱱ ᱟᱨ ᱛᱟᱦᱮᱸ ᱫᱚᱠᱚ ᱛᱟᱦᱮᱱ ᱜᱮᱭᱟ ᱵᱟᱝ ᱫᱚ ᱵᱟᱝ ᱟᱠᱚᱣᱟᱜ ᱫᱟᱨᱮ ᱱᱟᱹᱲᱤ ᱜᱮᱛᱟ ᱠᱚ ᱛᱚ ᱚᱲᱟᱜ ᱦᱳᱭ ᱥᱮ᱾
ᱴᱷᱤᱠ᱾ ᱟᱨ ᱱᱮᱛᱟᱨ ᱫᱤᱱ ᱜᱮᱛᱮ ᱠᱚ ᱪᱮᱨ ᱵᱮᱨᱚᱜᱼᱟ ᱠᱤᱥᱤᱱᱤ ᱪᱮᱬᱮ ᱫᱚ᱾
ᱦᱳᱭ᱾ ᱨᱟᱹᱥᱠᱟᱹᱛᱮ ᱥᱮᱨᱢᱟ ᱡᱟᱹᱲᱤᱭᱟᱭ᱾
ᱴᱷᱤᱠ᱾
ᱛᱟᱞᱮ᱾ ᱦᱳᱭ ᱟᱪᱪᱷᱟ ᱜᱚᱝᱠᱮ ᱛᱟᱦᱞᱮ ᱚᱲᱟᱜ ᱥᱮᱫ ᱠᱚᱫᱚ ᱛᱤᱨᱮ ᱵᱤᱱ ᱨᱩᱣᱟᱹᱲᱟ?
ᱚᱲᱟᱜ ᱥᱮᱫ ᱫᱚ ᱨᱩᱣᱟᱹᱲ ᱦᱩᱭᱩᱜᱼᱟ ᱱᱟᱥᱮᱱᱟᱜ ᱱᱚᱣᱟ ᱛᱮᱦᱮᱧ ᱢᱚᱱᱮ ᱦᱩᱭ ᱟᱠᱟᱱᱟ ᱡᱮ ᱫᱮᱥᱮ ᱡᱟᱦᱟᱸ ᱞᱮᱠᱟ ᱠᱟᱛᱮᱫ ᱯᱩᱨᱟᱹᱣ ᱠᱟᱜ ᱦᱳᱭᱳᱜᱼᱟ᱾
ᱦᱳᱭ᱾
ᱮᱸᱲᱮᱠᱷᱟᱱ ᱦᱟᱱᱟ ᱠᱟᱹᱢᱤ ᱧᱟᱢ ᱜᱚᱫᱚᱜᱼᱟ, ᱟᱨ ᱢᱮᱫᱴᱟᱝ ᱡᱟᱦᱟᱸ ᱠᱟᱹᱢᱤ ᱦᱮᱸᱥᱮ᱾
ᱴᱨᱟᱱᱥ ᱴᱨᱟᱱᱥᱤᱞᱤᱴ ᱨᱮᱱᱟᱜ ᱥᱮ ᱴᱟᱭᱯᱤᱝ ᱨᱚᱱ ᱚᱱᱟᱴᱟᱜ᱾
ᱴᱟᱭᱯᱤᱠ ᱨᱮᱱᱟᱜ᱾
ᱟᱪᱪᱷᱟ᱾
ᱛᱟᱦᱚᱞᱮ ᱱᱟᱯᱟᱭᱚᱜᱼᱟ ᱟᱨᱠᱤ ᱚᱱᱟ ᱞᱮᱠᱟ ᱨᱮ,
ᱚ ᱟᱪᱪᱷᱟ ᱚᱸᱻ ᱜᱚᱝᱠᱮ ᱛᱟᱦᱚᱞᱮ ᱟᱵᱤᱱ ᱫᱚ ᱛᱤᱱᱟᱹᱜ ᱜᱟᱱ ᱴᱟᱥᱠ ᱵᱤᱱ ᱯᱩᱨᱟᱹᱣ ᱟᱠᱟᱫᱟ?
ᱦᱮᱸ ᱫᱚᱢᱮ ᱫᱚ ᱵᱟᱝ ᱱᱟᱥᱮ ᱵᱟᱹᱠᱤ ᱦᱮᱱᱟᱜ ᱟᱠᱟᱫ ᱜᱮᱭᱟ ᱮᱠᱷᱚᱱᱳ᱾ ᱟᱫᱚ ᱚᱱᱟ ᱜᱮ ᱧᱮᱞ ᱦᱳᱭᱳᱜ ᱠᱟᱱᱟ ᱫᱮᱠᱷᱤ ᱛᱤᱱᱟᱹᱜᱴᱟ ᱪᱮᱫ ᱞᱮᱠᱟ᱾
ᱚ ᱟᱪᱪᱷᱟ ᱟᱪᱪᱷᱟ ᱜᱚᱝᱱᱟ ᱟᱹᱰᱤ ᱱᱟᱯᱟᱭ ᱟᱪᱪᱷᱟ ᱜᱚᱝᱠᱮ ᱛᱟᱦᱚᱞᱮ ᱟᱵᱤᱱ ᱫᱚ ᱢᱟᱱᱮ ᱱᱚᱣᱟ ᱮᱯᱥ ᱥᱮ ᱱᱚᱣᱟ ᱮᱯᱥ ᱨᱮ ᱠᱟᱹᱢᱤ ᱨᱮ ᱛᱤᱱᱟᱹᱜ ᱫᱤᱱ ᱫᱷᱚᱨᱮ ᱡᱚᱲᱟᱣ ᱢᱮᱱᱟᱜ ᱵᱤᱱᱟ?
ᱦᱮᱸ ᱥᱟᱸᱜᱮ ᱫᱤᱱ ᱫᱚ ᱵᱟᱝᱼᱟ ᱮᱛᱚᱦᱚᱵ ᱠᱷᱚᱱ ᱫᱚ ᱛᱟᱦᱮᱸ ᱦᱳᱭ ᱞᱮᱱᱟ᱾ ᱟᱫᱚ ᱤᱱᱟᱹ ᱛᱟᱞᱟᱨᱮ ᱮᱴᱟᱜ ᱠᱟᱹᱢᱤ ᱠᱚ ᱠᱟᱹᱢᱤ ᱦᱳᱭᱳᱜ ᱠᱟᱱ ᱛᱟᱦᱮᱸᱜᱼᱟ ᱟᱫᱚ ᱧᱮᱞ ᱛᱟᱦᱮᱸᱫ ᱤᱧ ᱢᱟᱱᱮ! ᱠᱟᱹᱢᱤ ᱫᱚ ᱵᱟᱹᱧ ᱠᱟᱹᱢᱤ ᱠᱟᱫ ᱛᱟᱦᱮᱸᱜ ᱜᱮ, ᱱᱮᱸ ᱦᱟᱞᱮ ᱜᱮ ᱠᱟᱹᱢᱤᱧ ᱮᱛᱚᱦᱚᱵ ᱟᱠᱟᱫᱟ᱾
ᱟᱪᱪᱷᱟ ᱟᱪᱪᱷᱟ ᱱᱟᱯᱟᱭ ᱠᱟᱛᱷᱟ᱾ ᱦᱮᱸ ᱟᱹᱞᱤᱧ ᱦᱚᱸ ᱡᱟᱹᱥᱛᱤ ᱫᱚ ᱵᱟᱝ, ᱞᱟᱹᱭ ᱜᱟᱱᱚᱜ ᱠᱷᱟᱱ᱾ ᱳᱭ ᱯᱳᱱ ᱢᱚᱬᱮ ᱫᱤᱱ ᱞᱮᱠᱟ ᱦᱳᱭᱳᱜ ᱠᱟᱱᱟ ᱱᱚᱣᱟ ᱮᱯᱥ ᱨᱮᱞᱤᱝ, ᱡᱚᱯᱲᱟᱣ ᱟᱠᱟᱱᱟ ᱥᱟᱶᱛᱮ ᱠᱟᱹᱢᱤ ᱦᱳᱭᱳᱜ ᱠᱟᱱᱟ᱾ᱟᱪᱪᱷᱟ ᱜᱚᱝᱠᱮ ᱦᱚᱞᱟ ᱛᱟᱦᱚᱞᱮ ᱦᱩᱸ ᱜᱨᱩᱯᱥᱤᱞᱮ ᱵᱤᱱ ᱯᱷᱚᱞᱚᱭᱮᱫ ᱛᱮᱦᱮᱸᱜ ᱜᱩᱨᱩᱯ ᱫᱚᱵᱤᱱ ᱯᱷᱚᱞᱚᱭ ᱜᱮᱭᱟ ᱵᱟᱝ ᱫᱚ ᱵᱟᱝ ᱦᱳᱭ ᱥᱮ᱾
ᱦᱚᱭ!
ᱟᱫᱚ ᱱᱟᱜ ᱠᱷᱟᱱ ᱦᱚᱞᱟ ᱠᱤᱝ ᱠᱤ ᱦᱩᱸ᱾ᱥᱟᱱᱟᱢ ᱦᱚᱲ ᱥᱟᱞᱟᱜ ᱥᱟᱱᱟᱢ ᱦᱚᱲᱟᱜ ᱡᱟᱦᱟᱸᱱ, ᱮᱸᱴᱠᱮᱴᱚᱬᱮ ᱦᱳᱭ ᱞᱮᱱᱟ᱾ ᱠᱤ ᱡᱚᱢᱚᱱ᱾ ᱠᱚᱞ ᱠᱚᱞᱤᱝ ᱯᱨᱳᱵᱞᱮᱢ ᱠᱚᱞᱤᱝ ᱵᱟᱭ ᱪᱟᱞᱟᱜ ᱠᱟᱱ ᱛᱟᱸᱦᱤᱸᱜ, ᱥᱟᱶᱛᱮ ᱠᱚᱞᱤᱝ ᱦᱚᱸ ᱵᱟᱭ ᱦᱤᱡᱩᱜ ᱠᱟᱱ ᱛᱟᱹᱦᱤᱸᱜ᱾ ᱟᱹᱵᱤᱱᱟᱜ ᱦᱚᱸ ᱠᱤ ᱱᱚᱣᱟ ᱮᱸᱴᱠᱮᱴᱚᱲᱮ ᱦᱳᱭ ᱞᱮᱱᱟ?
ᱟᱫᱚ ᱜᱩᱨᱩᱯ ᱨᱮ ᱧᱮᱞ ᱦᱳᱭᱳᱜ ᱠᱟᱱ ᱠᱷᱟᱹᱛᱤᱨ ᱛᱮᱜᱮ ᱟᱫᱚ ᱱᱤᱡᱮ ᱦᱚᱸ ᱵᱟᱝ ᱨᱤᱠ ᱛᱳ ᱦᱳᱭ ᱞᱮᱱᱟ ᱟᱫᱚᱧ ᱢᱮᱱ ᱮᱫᱟ ᱵᱟᱹᱧ ᱴᱨᱟᱭ ᱞᱮᱫᱟ ᱴᱨᱟᱭ ᱠᱟᱛᱮᱫ ᱫᱚ᱾ ᱟᱫᱚᱧ ᱥᱟᱱᱟᱢ ᱦᱚᱲᱟᱜ ᱜᱮᱛᱚ ᱦᱳᱭᱳᱜ ᱠᱟᱱ ᱛᱟᱦᱮᱸᱫᱼᱟ ᱱᱚᱝᱠᱟ ᱫᱚ᱾ ᱟᱫᱚ ᱢᱚᱱᱮ ᱛᱮᱦᱚᱸ ᱵᱟᱝ ᱪᱮᱥᱴᱟ ᱦᱳᱭ ᱞᱮᱱᱟ᱾
ᱢᱟᱱᱮ ᱦᱚᱞᱟ ᱥᱟᱨᱟᱫᱤᱱ ᱧᱮᱞ ᱵᱟᱲᱟ ᱦᱳᱭᱱᱟ ᱥᱮ ᱪᱮᱥᱴᱟ ᱵᱟᱲᱟ ᱦᱳᱭᱱᱟ᱾ ᱛᱟᱹᱣ ᱨᱮᱦᱚᱸ ᱵᱟᱝ ᱜᱟᱱᱚᱜ ᱠᱟᱱᱟ ᱟᱫᱚ ᱱᱟᱜᱠᱷᱟᱱ ᱟᱹᱭᱩᱵ ᱵᱮᱲᱟ ᱢᱤᱫᱴᱮᱱ ᱥᱤᱨ ᱥᱤᱡᱤᱱ ᱛᱟᱦᱮᱸ ᱠᱟᱱᱟ ᱥᱟᱛᱴᱟ ᱠᱷᱚᱱ ᱟᱴᱴᱟ ᱫᱷᱟᱹᱵᱤᱡ᱾ ᱟᱫᱚ ᱚᱸᱰᱮ ᱱᱟᱜᱠᱷᱟᱱ ᱜᱚᱝᱠᱮ ᱠᱚ ᱥᱟᱞᱟᱜ ᱨᱚᱯᱚᱲ ᱦᱳᱭ ᱮᱱᱟ ᱡᱮ ᱪᱮᱫ ᱠᱷᱟᱹᱛᱤᱨ ᱱᱚᱣᱟ ᱫᱚ ᱦᱳᱭᱳᱜ ᱠᱟᱱᱟ ᱟᱫᱚ ᱱᱟᱠᱷᱟᱱ ᱢᱤᱫ ᱦᱚᱲ ᱥᱩᱢᱩᱝᱟᱜ ᱫᱚ ᱵᱟᱝ, ᱢᱟᱱᱮ ᱡᱟᱹᱥ ᱥᱟᱱᱟᱢ ᱦᱚᱲᱟᱜ ᱜᱮ ᱱᱚᱣᱟᱴᱟᱜ ᱮᱸᱴᱠᱮ ᱮᱸᱴᱠᱮ ᱴᱲᱮ ᱫᱚ ᱦᱳᱭᱳᱜ ᱠᱟᱱ ᱛᱟᱹᱦᱤ᱾ ᱜᱚᱢᱠᱮ ᱢᱟ ᱞᱟᱹᱭ ᱠᱮᱫᱟ ᱚᱱᱟ ᱵᱮᱠᱜᱨᱟᱭᱩᱱᱰ ᱨᱮᱱᱟᱜ ᱠᱤᱪᱷᱩ ᱥᱟᱨᱵᱷᱟᱨ ᱠᱷᱟᱹᱛᱤᱨ ᱛᱮ ᱠᱚᱞ ᱠᱚᱫᱚ ᱵᱟᱭ ᱪᱟᱞᱟᱜ ᱠᱟᱱ ᱛᱟᱹᱦᱤᱸᱜ ᱥᱮ ᱵᱟᱝ ᱦᱚᱸ ᱦᱮᱡ ᱦᱚᱸ ᱵᱟᱭ ᱦᱤᱡᱩᱜ ᱠᱟᱱ ᱛᱟᱹᱦᱤᱸᱜ? ᱮ ᱜᱩᱨᱩᱯ ᱨᱮ ᱡᱟᱱᱟᱣ ᱠᱮᱫᱟᱭ ᱡᱮ ᱱᱚᱝᱠᱟ ᱥᱟᱨᱵᱷᱟᱨ ᱠᱷᱟᱹᱛᱤᱨ ᱯᱨᱚᱵᱞᱮᱢᱚᱜ ᱠᱟᱱ ᱛᱟᱸᱦᱮᱜ ᱟᱫᱚ ᱥᱟᱨᱵᱷᱟᱨ ᱠᱚ ᱜᱚᱢᱠᱮ ᱛᱟᱠᱚ ᱴᱷᱤᱠ ᱠᱮᱫᱟ ᱥᱮ ᱥᱟᱨᱟᱣ ᱠᱮᱫᱛᱟ ᱠᱚ ᱟᱫᱚ ᱤᱱᱟᱹ ᱯᱚᱨᱮ᱾ ᱟᱫᱚ ᱛᱮᱦᱮᱧ ᱫᱚ ᱳᱜ ᱴᱷᱤᱠ ᱜᱮᱭᱟ ᱠᱚᱞ ᱪᱟᱞᱟᱜ ᱠᱟᱱᱟ ᱥᱮ ᱠᱚᱞ ᱦᱚᱸ ᱦᱤᱡᱩᱜ ᱠᱟᱱᱟ᱾
ᱦᱚᱭ᱾ ᱞᱟᱹᱠᱛᱤ ᱠᱟᱱ ᱜᱮᱭᱟ ᱥᱮ ᱾
ᱦᱳᱭ ᱾
ᱡᱟᱜᱮ ᱡᱟᱦᱟᱸ ᱞᱮᱠᱟ ᱡᱟᱦᱟᱸ ᱩᱰᱩᱡ ᱜᱮ ᱦᱮᱸᱥᱮ ᱾
ᱦᱳᱭ
ᱡᱟᱭᱦᱳᱠ ᱟᱨ ᱛᱟᱦᱚᱞᱮ ᱚᱱᱠᱟ ᱟᱯᱮ ᱥᱮᱫ ᱫᱚ ᱪᱮᱫ ᱞᱮᱠᱟ ᱪᱟᱥᱵᱟᱥ ᱠᱚ ᱚᱲᱟᱜ ᱦᱚᱲ ᱠᱚ ᱪᱮᱫ ᱞᱮᱠᱟ ᱛᱤᱱᱟᱹ ᱴᱟ ᱠᱟᱹᱢᱤ ᱨᱮᱠᱚ ᱟᱲᱜᱚᱣᱟ ᱟᱠᱟᱱ ᱛᱟᱵᱚᱱᱟ?
ᱦᱮᱸ ᱟᱞᱮ ᱱᱤᱛᱚᱜ ᱫᱚ ᱱᱟᱜ ᱠᱷᱟᱱ ᱥᱮᱨᱢᱟ ᱡᱟᱹᱲᱤ ᱫᱚ ᱱᱟᱜ ᱠᱷᱟᱱ ᱮᱛᱚᱦᱚᱵ ᱫᱚ ᱮᱛᱚᱦᱚᱵ ᱟᱠᱟᱱᱟ ᱵᱟᱝ ᱫᱚ ᱵᱟᱝ᱾ ᱱᱟᱜ ᱠᱷᱟᱱ ᱠᱷᱮᱛ ᱥᱮ ᱵᱟᱹᱫᱽ ᱵᱟᱹᱭᱦᱟᱹᱲ ᱠᱚᱨᱮ ᱦᱚᱸ᱾ ᱥᱮᱨᱢᱟ ᱨᱮᱱᱟᱜ ᱫᱟᱜ ᱠᱚᱫᱚ ᱞᱟᱜᱟᱣ ᱦᱚᱸ ᱞᱟᱜᱟᱣ ᱠᱟᱱᱟ ᱢᱮᱱᱠᱷᱟᱱ ᱪᱟᱨᱟ ᱠᱚᱫᱚ ᱩᱱᱟᱹᱜ ᱴᱟᱝ᱾ ᱩᱸ ᱥᱮ ᱟᱹᱣᱨᱤ ᱦᱟᱨᱟᱜᱼᱟ ᱡᱟᱦᱟᱸ ᱞᱮᱠᱟ ᱦᱩᱲᱩ ᱢᱟᱱᱮ ᱨᱚᱦᱚᱭ ᱜᱟᱱᱚᱜ᱾
ᱟᱫᱚ ᱫᱟᱜ ᱠᱚᱫᱚ ᱢᱟ ᱞᱟᱜᱟᱣ ᱠᱟᱱᱟ ᱱᱟᱯᱟᱭ ᱠᱟ ᱟᱫᱚ ᱯᱳᱭᱞᱳ ᱦᱩᱲᱩ ᱨᱚᱦᱚᱭ ᱡᱟᱦᱟᱸ᱾ ᱦᱩᱲᱩ ᱨᱚᱦᱚᱭ ᱞᱟᱦᱟ ᱡᱟ ᱟᱵᱚ ᱯᱳᱭᱞᱳ ᱢᱤᱫ ᱪᱟᱥ ᱵᱚᱱ ᱮᱢᱟ ᱚᱱᱟ ᱪᱟᱥ ᱞᱮᱠᱟ ᱩᱯᱚᱡᱩᱠ᱾ ᱛᱩᱫᱩᱜᱼᱟ ᱦᱟᱥᱟ ᱠᱚᱫᱚ ᱦᱩ ᱟᱠᱟᱱᱟ ᱟᱨᱠᱤ᱾
ᱟᱪᱪᱷᱟ ᱟᱪᱪᱷᱟ,
ᱟᱫᱚ ᱟᱞᱮ ᱱᱚᱛᱮ ᱫᱚ ᱱᱟᱜ ᱠᱷᱟᱱ ᱛᱷᱚᱲᱟ ᱢᱟᱱᱮ ᱫᱮᱨᱤ ᱠᱟᱛᱮᱫ᱾ ᱪᱟᱨᱟ ᱠᱚᱫᱚᱞᱮ ᱨᱚᱯᱚᱱ ᱜᱮᱭᱟ,
ᱚ ᱟᱫᱚ ᱪᱮᱫᱟᱜ ᱪᱚᱝ?
ᱟᱫᱚ ᱱᱟᱜ ᱠᱷᱟᱱ ᱫᱟᱜ ᱨᱮᱱᱟᱜ ᱥᱚᱝᱠᱚᱴ ᱦᱚᱸ ᱛᱟᱦᱮᱱᱟ᱾ ᱟᱫᱚ ᱢᱟᱱᱮ᱾ ᱪᱟᱨᱟ ᱡᱩᱫᱤ ᱦᱟᱨᱟᱜᱼᱟ ᱟᱨ ᱫᱟᱜ ᱡᱩᱫᱤ ᱵᱟᱹᱫ ᱵᱟᱹᱭᱦᱟᱹᱲ ᱠᱷᱚ ᱫᱟᱜ ᱡᱩᱫᱤ ᱵᱟᱭ ᱞᱟᱜᱟᱜᱼᱟ᱾ ᱛᱟᱦᱚᱞᱮ ᱪᱟᱨᱟ ᱠᱚᱫᱚ ᱦᱟᱲᱟᱢᱚᱜᱼᱟ ᱥᱮ ᱦᱟᱨᱟ ᱦᱟᱨᱟᱼᱦᱟᱨᱟ ᱦᱟᱨ ᱦᱟᱲᱟᱢ ᱥᱮᱟᱨᱚᱜᱼᱟ ᱥᱮ᱾ ᱟᱨ ᱱᱚᱣᱟ ᱠᱷᱟᱹᱛᱤᱨ ᱛᱮ ᱟᱞᱟᱝ ᱛᱮ ᱫᱚ ᱛᱷᱚᱲᱟ ᱫᱮᱨᱤ ᱠᱟᱛᱮᱫ ᱪᱟᱨᱟ ᱠᱚᱫᱚ ᱠᱚ ᱨᱚᱯᱚᱱ ᱜᱮᱭᱟ᱾ ᱦᱳᱭ᱾
ᱡᱟᱹᱭ ᱦᱳᱠ᱾ ᱢᱟ ᱟᱫᱚᱢ ᱪᱤᱠᱟᱹᱭ ᱫᱟᱲᱮᱭᱟᱜᱼᱟ ᱦᱮᱸ ᱥᱮ᱾
ᱦᱳᱭ,
ᱪᱤᱠᱟᱹ ᱛᱮᱱᱟᱜ ᱛᱮ ᱪᱮᱫᱦ ᱦᱚᱸ ᱵᱟᱹᱱᱩᱜᱼᱟ ᱟᱨ ᱥᱤᱨᱡᱚᱱᱤᱭᱟᱹ ᱜᱮ ᱚᱱᱠᱟᱱ ᱴᱷᱟᱶ ᱨᱮ ᱦᱮᱱᱟᱜ᱾ ᱠᱟᱜ ᱯᱮᱟᱭ ᱥᱮ ᱫᱚᱦᱚ ᱠᱟᱜ ᱯᱮᱭᱟᱭᱮᱸ ᱤᱱᱟᱹ ᱛᱟᱭᱚᱢ ᱟᱯᱮ ᱥᱮᱫ ᱫᱚ ᱦᱮᱸ᱾ ᱡᱮ ᱟᱯᱮ ᱥᱮᱫ ᱫᱚ ᱱᱟᱥᱮ ᱛᱟᱭᱚᱢ ᱧᱚᱜ ᱜᱮ ᱫᱟᱜ ᱚᱱᱠᱟ ᱵᱟᱝ᱾ ᱛᱟᱦᱮᱱᱟ,
ᱵᱟᱝ ᱵᱟᱝ,
ᱟᱫᱚ ᱟᱞᱮ ᱢᱚᱱᱮ ᱫᱚ ᱟᱞᱚᱯᱮ ᱟᱛᱨᱩᱧᱟ᱾ ᱪᱮᱫᱟᱜ ᱤᱧ ᱞᱟᱹᱭᱼᱟ ᱡᱟᱦᱟᱸᱭ ᱡᱟᱦᱟᱸᱛᱮ ᱦᱭᱛᱳ ᱚᱸᱰᱮ ᱚᱱᱟᱛᱮ ᱫᱟᱜ ᱛᱮ ᱟᱯᱮ ᱯᱮ ᱦᱭᱛᱳ᱾ ᱱᱤᱫᱷᱟᱹᱱ ᱜᱮᱭᱟ ᱢᱮᱱᱠᱷᱟᱱ ᱮᱴᱟᱜ ᱡᱟᱦᱟᱱᱟᱜ ᱵᱟᱝ ᱡᱟᱦᱟᱱᱟᱜ ᱛᱮᱫᱚ ᱯᱮ ᱥᱚᱨᱮᱥ ᱜᱮ ᱜᱮᱭᱟ᱾
ᱦᱳᱭ ᱱᱚᱣᱟᱴᱟᱜ ᱠᱟᱛᱷᱟ ᱫᱚᱵᱤᱱ ᱞᱟᱹᱭ ᱫᱟᱲᱮᱜᱼᱟ ᱵᱟᱝ ᱫᱚ ᱵᱟᱝ᱾
ᱚᱱᱟ ᱠᱷᱟᱹᱛᱤᱨ ᱛᱮ ᱤᱧ ᱫᱚ ᱧᱮᱞ ᱦᱩᱭᱩᱜ ᱠᱟᱱ ᱜᱮᱭᱟ ᱱᱤᱡᱮ ᱦᱚᱸ ᱦᱮᱸ ᱥᱮ ᱱᱤᱡᱮ ᱦᱚᱸ ᱚᱞ ᱯᱟᱲᱦᱟᱣ ᱵᱟᱝ ᱛᱩᱞᱟᱹᱡᱚᱠᱷᱟ ᱠᱟᱛᱮᱫ ᱫᱚ ᱧᱮᱞ ᱦᱩᱭ ᱠᱟᱱ ᱜᱮᱭᱟ ᱡᱮ ᱥᱟᱹᱨᱤᱜᱮ ᱟᱨ ᱱᱚᱜᱼᱚᱭ ᱛᱚ ᱫᱤᱥᱚᱢ ᱫᱩᱱᱭᱟᱹ ᱨᱮᱱ ᱩᱸᱜ ᱢᱟᱹᱱᱢᱤ ᱥᱟᱶᱛᱮ ᱜᱟᱯᱟᱞ ᱢᱟᱨᱟᱣ ᱦᱩᱭᱩᱜ ᱠᱟᱱ ᱜᱮᱭᱟ ᱡᱟᱦᱟᱸ ᱛᱤᱱᱟᱹᱜ ᱥᱟᱺᱜᱤᱧ, ᱫᱟᱲᱮ ᱦᱩᱭᱩᱜ ᱠᱟᱱᱟ ᱱᱤᱡᱮ ᱩᱱᱟᱹᱜ ᱦᱚᱲ ᱥᱟᱺᱜᱤᱧ ᱥᱮ ᱩᱱᱟᱹᱜ ᱥᱟᱺᱜᱤᱧ ᱠᱷᱚᱱ ᱜᱮ ᱜᱟᱞᱢᱟᱨᱟᱣ ᱦᱩᱭᱩᱜ ᱠᱟᱱᱟ᱾
ᱦᱳᱭ
ᱟᱫᱚ ᱚᱱᱠᱟ ᱞᱮᱜᱟᱨᱮ ᱵᱟᱰᱟᱭ ᱛᱤᱭᱳᱜ ᱫᱟᱲᱮ ᱦᱩᱭᱩᱜ ᱠᱟᱱᱟ ᱡᱮ ᱡᱟᱦᱟᱸᱭ ᱛᱮ ᱡᱟᱦᱟᱸᱱᱟᱜ ᱛᱮ ᱦᱟᱱᱟ ᱵᱟᱠᱚ ᱞᱟᱹᱭᱟᱵ ᱩᱯᱷ ᱢᱟᱹᱱᱢᱤ ᱦᱚᱸᱛᱚ ᱵᱚᱱ ᱧᱮᱞ ᱠᱚᱣᱟ ᱡᱮ ᱩᱱᱤ ᱦᱚᱭᱛᱳ ᱟᱸ ᱡᱟᱦᱟᱸ ᱞᱮᱠᱟᱱ ᱜᱮ ᱨᱮᱦᱚᱸᱭ ᱢᱟᱱᱮ ᱡᱟᱦᱟᱸᱱᱟᱜ ᱵᱟᱝ ᱡᱟᱦᱟᱸᱱᱟᱜ ᱛᱮᱫᱚ ᱩᱱᱤ ᱫᱚᱭ ᱯᱩᱨᱚᱱ ᱜᱤᱭᱟᱭ᱾ ᱛᱚ ᱧᱮᱞ ᱛᱮᱦᱚᱸ ᱵᱟᱭ ᱪᱚᱨᱚᱠ ᱜᱮ ᱨᱮᱦᱚᱸᱭ ᱡᱟᱦᱟᱸ ᱛᱮᱜᱮ ᱩᱱᱤ ᱫᱚ ᱯᱩᱨᱚᱱ ᱟᱠᱟᱫᱟᱭ ᱴᱟᱸᱲᱟᱠ ᱠᱷᱚᱨᱫᱟ ᱡᱟᱦᱟᱸ ᱞᱮᱠᱟᱱ ᱦᱚᱲ ᱜᱮᱵᱚᱱ ᱞᱟᱹᱭ ᱠᱚᱣᱟ ᱡᱟᱦᱟᱸᱭ ᱵᱟᱝ ᱡᱟᱦᱟᱸᱭ ᱡᱟᱦᱟᱸ ᱞᱮᱠᱟᱱᱟᱜ ᱛᱷᱚ ᱡᱟᱦᱟᱸᱱᱟᱜ ᱛᱮᱫᱚ ᱩᱱᱤ ᱫᱚ ᱯᱩᱨᱩᱱ ᱫᱚᱭ ᱛᱟᱦᱮᱸᱱ ᱜᱮᱭᱟ᱾
ᱦᱳᱭ ᱪᱟᱸᱫᱩ ᱵᱚᱸᱜᱟ ᱡᱟᱦᱟᱸ ᱞᱮᱠᱟ ᱟᱵᱚ ᱱᱚᱣᱟ ᱫᱷᱟᱹᱨᱛᱤ ᱨᱮ ᱠᱳᱞ ᱠᱟᱫ ᱵᱚᱱᱟᱭ ᱮᱢ ᱡᱟᱦᱟᱸᱱᱟᱜ ᱵᱟᱝ ᱡᱟᱦᱟᱸᱱᱟᱜ ᱫᱤᱠ ᱫᱤᱭᱮ ᱛᱟᱭᱚᱢ ᱨᱮ ᱛᱟᱦᱮᱸᱞᱚᱜ ᱡᱟᱦᱟᱸᱴᱟᱜ ᱵᱟ ᱡᱟᱦᱟᱸᱴᱟᱜ ᱫᱤᱠ ᱫᱤᱭᱮ ᱟᱵᱚ ᱫᱚ ᱢᱟᱲᱟᱝ ᱨᱮ ᱫᱚᱦᱚ ᱠᱟᱜ ᱵᱚᱱᱟᱭ ᱥᱮ ᱟᱵᱚ ᱢᱟᱹᱱᱢᱤ ᱦᱳᱠ ᱠᱤᱝᱜᱵᱟ ᱡᱟᱦᱟᱸᱱᱟᱜ ᱡᱮ ᱠᱳᱱᱳ ᱡᱟᱭᱜᱟ ᱦᱳᱠ ᱠᱤᱝᱵᱟ ᱡᱟᱦᱟᱸᱱᱟᱜ ᱜᱮ
ᱚᱱᱟ ᱦᱩᱭᱩᱜ ᱠᱟᱱᱟ ᱢᱮᱱ ᱠᱟᱛᱷᱟ ᱚᱱᱟ ᱠᱟᱛᱷᱟ ᱜᱮᱛᱚ ᱢᱮᱱ ᱦᱩᱭᱩᱜ ᱠᱟᱱᱟ᱾ ᱡᱮ ᱦᱚᱭᱛᱚ ᱟᱯᱮᱭᱟᱜ ᱴᱷᱟᱶ ᱨᱮ ᱚᱱᱠᱟ ᱫᱟᱜ ᱨᱮᱱᱟᱜ ᱮᱴᱠᱮᱴᱚᱬᱮ ᱦᱩᱭ ᱫᱟᱲᱮᱭᱟᱜ-ᱟ᱾ ᱮᱴᱟᱜ ᱡᱟᱦᱟᱸᱱᱟᱜ ᱛᱮᱫᱚ ᱧᱮᱞᱢᱮ ᱥᱚᱨᱮᱥ ᱜᱮᱭᱟ ᱟᱞᱮ ᱫᱷᱟᱨᱮ ᱫᱟᱜ ᱨᱮᱱᱟᱜ ᱵᱟᱹᱱᱩᱜᱼᱟ ᱮᱴᱟᱜ ᱨᱮᱱᱟᱜ ᱮᱴᱠᱮᱴᱚᱬᱮ ᱦᱮᱱᱟᱜ ᱦᱮᱸ ᱥᱮ᱾
ᱦᱳᱭ ᱢᱮᱱ ᱟᱞᱮ ᱱᱚᱛᱮ ᱫᱚ ᱱᱟᱜ ᱠᱷᱟᱱ ᱫᱟᱜ ᱨᱮᱱᱟᱜ ᱮᱴᱠᱮᱴᱚᱬᱮ ᱛᱟᱦᱮᱸ ᱨᱮᱦᱚᱸ ᱢᱮᱱᱠᱷᱟᱱ ᱵᱟᱡᱟᱨ ᱨᱮᱱᱟᱜ ᱮᱴᱠᱮᱴᱚᱬᱮ ᱫᱚ ᱵᱟᱹ ᱮᱠᱵᱟᱨᱮ ᱥᱩᱨ ᱥᱩᱯᱩᱨ ᱜᱮ᱾
ᱚᱸ
ᱦᱳᱭ
ᱛᱟᱦᱚᱞᱮ ᱚᱱᱟ ᱦᱩᱭᱩᱜ ᱠᱟᱱᱟ ᱢᱮᱱ ᱠᱷᱟᱛᱟ᱾
ᱦᱳᱭ ᱜᱚᱝᱠᱮ
ᱛᱟᱦᱚᱞᱮ ᱜᱷᱚᱢᱠᱮ ᱟᱹᱰᱤ ᱱᱟᱯᱟᱭ ᱟᱹᱭᱠᱟᱹᱣᱱᱟ ᱜᱟᱞᱢᱟᱨᱟᱣ ᱨᱮᱦᱚᱸ ᱟᱢ ᱥᱟᱶᱛᱮ᱾
ᱦᱳᱭ ᱨᱚᱯᱚᱲ ᱠᱟᱛᱮ ᱟᱹᱰᱤ ᱵᱷᱟᱭ ᱵᱮᱥ ᱵᱩᱡᱷᱟᱹᱣᱱᱟ᱾
ᱦᱮᱸ, ᱥᱮᱛᱟᱜ ᱱᱟᱜᱟᱫ ᱨᱮ᱾ ᱦᱮᱸ ᱱᱚᱝᱠᱟᱱᱟᱜ ᱵᱩᱜᱤ ᱵᱟᱹᱲᱤᱡ ᱜᱟᱞᱢᱟᱨᱟᱣ ᱦᱚᱸ ᱞᱟᱹᱠᱛᱤ ᱠᱟᱱ ᱛᱟᱵᱚᱱ ᱜᱮᱭᱟ᱾ ᱟᱨ ᱵᱟᱝᱠᱷᱟᱱ ᱪᱤᱠᱟᱹ ᱞᱮᱠᱟ ᱛᱮᱵᱚᱱ ᱵᱟᱰᱟᱭ ᱫᱟᱲᱮᱭᱟᱜᱼᱟ ᱦᱮᱸ ᱥᱮ᱾